ᱦᱮ ᱜᱚᱝᱠᱮ ᱡᱚᱦᱟᱨ
ᱦᱮᱸ ᱡᱚᱦᱟᱨ ᱜᱮ ᱥᱟᱹᱜᱩᱱ ᱥᱮᱛᱟᱜ ᱜᱚᱝᱠᱮ
ᱦᱮᱸ ᱜᱚᱝᱠᱮ ᱥᱟᱸᱜᱩᱱ ᱥᱮᱛᱟᱜ ᱟᱫᱚ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ
ᱦᱮᱸ ᱱᱚᱜᱼᱚᱭ ᱛᱚ ᱪᱟ ᱠᱚᱜᱮ ᱧᱩ ᱵᱟᱲᱟ ᱦᱩᱭᱩᱜ ᱠᱟᱱᱟ ᱫᱩᱲᱩᱵ ᱫᱩᱲᱩᱵ ᱟᱢ ᱫᱚ ᱪᱮᱫ ᱠᱚᱢ ᱟᱢ ᱫᱚ ᱪᱮᱫ
ᱱᱚᱜᱼᱚᱭ ᱤᱱᱟ ᱢᱩᱱ ᱠᱷᱚᱱᱟᱜ ᱫᱟᱹᱛᱟᱹᱱᱤ ᱠᱚ ᱠᱚᱨᱟᱣ ᱠᱟᱛᱮᱜ ᱚᱱᱟ ᱠᱟᱹᱴᱤᱡ ᱟᱞᱮᱭᱟᱜ ᱚᱱᱟ ᱵᱟᱫᱷᱟ ᱥᱮᱫ ᱡᱟᱦᱟᱸ ᱠᱚ ᱞᱟᱹᱭ
ᱚᱱᱟ ᱯᱩᱠᱷᱨᱤ ᱫᱷᱟᱨᱮ ᱠᱷᱚᱡ ᱠᱟᱹᱴᱤᱡ ᱚᱱᱟ ᱥᱚᱵᱽᱡᱤ ᱠᱚᱵᱩᱱ ᱥᱚᱵᱽᱡᱤ ᱠᱚ ᱟᱲᱟᱜ ᱠᱚ ᱠᱟᱴᱤᱡ ᱜᱚᱜ ᱟᱹᱜᱩ ᱠᱮᱫᱟ ᱚᱲᱟᱜ ᱥᱮᱫ ᱠᱷᱚᱡ
ᱚᱱᱟ ᱠᱚᱜᱮ ᱟᱫᱚ ᱫᱤ ᱜᱚᱝᱠᱮ ᱱᱤᱛᱚᱜ ᱟᱨ ᱦᱩᱞ ᱢᱟᱦᱟ ᱠᱚᱫᱚ ᱟᱯᱮᱥᱮᱫ ᱦᱩᱭᱩᱜ ᱠᱟᱱᱟ ᱥᱮ ᱵᱟᱝ
ᱦᱮᱸ ᱟᱞᱮ ᱥᱮᱫ ᱦᱚᱸ ᱢᱟᱱᱟᱣ ᱦᱩᱭᱩᱜ ᱜᱮᱭᱟ ᱱᱚᱜᱼᱚᱭ ᱦᱟᱸᱜ ᱥᱟᱢᱱᱮ ᱨᱮᱜᱮ ᱛᱚ ᱦᱩᱞ ᱢᱟᱦᱟ ᱢᱟᱦᱟᱜ ᱦᱤᱡᱩᱜ ᱠᱟᱱ ᱛᱟᱵᱚᱱᱟ ᱛᱤᱨᱤᱥᱮ ᱡᱩᱱ ᱟᱫᱚ ᱚᱱᱟ ᱤᱫᱤ ᱟᱛᱮᱫ ᱠᱚ ᱥᱟᱯᱲᱟᱣ ᱵᱟᱲᱟ ᱦᱩᱭᱩᱜ ᱠᱟᱱᱟ
ᱟᱹᱰᱤ ᱥᱩᱨ ᱥᱮᱴᱮᱨ ᱦᱮᱡ ᱱᱟᱛᱚ ᱚᱱᱟ ᱢᱟ
ᱦᱮᱸ ᱟᱯᱮ ᱥᱟᱯᱲᱟᱣ ᱵᱟᱲᱟᱜ ᱠᱟᱱᱟ ᱯᱮ ᱥᱮ ᱵᱟᱝ
ᱦᱮᱸ ᱟᱞᱮ ᱦᱚᱸᱞᱮ ᱥᱟᱯᱲᱟᱣ ᱵᱟᱲᱟᱜ ᱠᱟᱱᱟ ᱟᱫᱚ ᱟᱞᱮᱥᱮᱫ ᱫᱚ ᱚᱱᱠᱟ ᱦᱤᱥᱟᱹᱵ ᱛᱮᱫᱚ ᱵᱚᱞᱛᱮ ᱜᱮᱞᱮ ᱢᱤᱫ ᱡᱟᱭᱜᱟ ᱡᱚᱛᱚ ᱡᱟᱭᱜᱟ ᱨᱮᱫᱚ ᱵᱟᱝ ᱦᱩᱭᱩᱜ ᱜᱮᱭᱟ
ᱟᱪᱪᱷᱟ ᱦᱩᱸᱦᱩ ᱦᱮ ᱟᱞᱮ ᱥᱮᱱ ᱫᱚ ᱦᱳᱭ ᱟᱞᱮ ᱥᱮᱱ ᱫᱚ ᱦᱩᱭᱩᱜ ᱜᱮᱭᱟ ᱡᱷᱚᱛᱚ ᱟᱹᱛᱩ ᱟᱹᱛᱩ ᱜᱮ ᱦᱩᱭᱩᱜ ᱜᱮᱭᱟ ᱟᱞᱮ ᱟᱛᱩᱨᱮ ᱦᱩᱭᱩᱜᱼᱟ ᱛᱟᱨᱯᱚᱨ ᱟᱨ ᱟᱞᱮ ᱥᱩᱨ ᱥᱩᱯᱩᱨ ᱟᱹᱛᱩ ᱠᱚᱨᱮ ᱦᱚᱸ ᱦᱩᱭᱩᱜ ᱜᱮᱭᱟ ᱟᱯᱮ ᱫᱚ ᱛᱟᱦᱚᱞᱮ ᱪᱮᱫ ᱞᱮᱠᱟ ᱯᱮ ᱢᱟᱱᱟᱣ ᱜᱮᱭᱟ ᱚᱱᱟ ᱫᱚ
ᱟᱞᱮ ᱫᱚ ᱢᱟᱱᱟᱣ ᱵᱚᱞᱛᱮ ᱡᱟᱦᱟᱸᱞᱮ ᱚᱝᱠᱟ ᱫᱤᱥᱚᱢ ᱨᱮᱱ ᱢᱟᱱᱮ ᱟᱞᱮ ᱫᱤᱥᱚᱢ ᱥᱮᱫ ᱨᱮᱱ ᱡᱟᱦᱟᱸ ᱠᱚ ᱦᱚᱲ ᱠᱚ ᱢᱮᱱᱟᱜ ᱠᱚᱣᱟ ᱡᱷᱚᱛᱚ ᱡᱷᱚᱛᱚ ᱜᱮᱠᱚ ᱦᱤᱡᱩᱜᱼᱟ ᱚᱱᱠᱟ ᱡᱚᱛᱚ ᱜᱮᱠᱚ ᱦᱤᱡᱩᱜᱼᱟ ᱚᱱᱮ ᱢᱤᱫᱴᱟᱝ ᱟᱞᱮᱭᱟᱜ ᱚᱱᱮ ᱥᱤᱫᱩ ᱠᱟᱱᱩ ᱡᱟᱦᱟᱸ ᱥᱤᱫᱩ ᱠᱟᱱᱩ ᱟᱜ ᱢᱩᱨᱛᱤ ᱢᱮᱱᱟᱜᱼᱟ ᱚᱱᱟ ᱢᱤᱫᱴᱟᱝ ᱢᱤᱫᱴᱟᱝ ᱢᱳᱲ ᱨᱮᱱ ᱟᱞᱮᱭᱟᱜ ᱢᱤᱫᱴᱟᱝ ᱢᱳᱲ ᱨᱮ ᱚᱱᱠᱟ ᱢᱤᱫᱟᱝ ᱛᱤ ᱢᱮᱱᱟᱜ ᱛᱟᱹᱠᱤᱱᱟ ᱟᱫᱚ ᱚᱸᱰᱮ ᱜᱮ ᱚᱱᱟ ᱫᱚ ᱢᱟᱱᱟᱣ ᱦᱩᱭᱩᱜᱼᱟ ᱟᱫᱚ ᱱᱟᱱᱟᱱ ᱴᱚᱴᱷᱟ ᱠᱚ ᱢᱟᱱᱮ ᱱᱟᱱᱟᱱ ᱴᱚᱴᱷᱟ ᱱᱟᱱᱟᱠᱟ ᱦᱚᱲ ᱠᱚ ᱦᱤᱡᱩᱜ ᱜᱮᱭᱟ ᱟᱫᱚ ᱚᱸᱰᱮ ᱠᱚ ᱠᱟᱹᱴᱤᱡ ᱠᱚ ᱡᱟᱦᱟᱸᱭ ᱢᱟᱨᱟᱝ ᱦᱚᱲ ᱠᱚᱠᱚ ᱛᱟᱦᱮᱸᱱᱟ ᱦᱟᱞᱠᱚ ᱩᱱᱠᱩ ᱠᱚ ᱠᱟᱹᱴᱤᱡ ᱠᱟᱛᱷᱟ ᱠᱚᱠᱚ ᱞᱟᱹᱭ ᱵᱟᱲᱟᱭ ᱜᱮᱭᱟ
ᱟᱪᱪᱷᱟ
ᱠᱟᱛᱷᱟ ᱠᱚᱠᱚ ᱨᱚᱯᱚᱲ ᱵᱟᱲᱟᱭ ᱜᱮᱭᱟ ᱟᱫᱚ ᱱᱚᱣᱟ ᱠᱚᱜᱮ ᱱᱚᱜᱼᱚᱭ ᱱᱚᱝᱠᱟ ᱠᱟᱛᱮᱜ ᱜᱮ ᱚᱱᱟ ᱩᱱ ᱦᱤᱞᱳᱜ ᱫᱚ ᱫᱤᱱ ᱠᱚᱫᱚ ᱯᱨᱚᱢᱚᱜ-ᱟ ᱡᱟᱹᱥᱛᱤ ᱠᱟᱭᱛᱮ ᱟᱫᱚ ᱠᱤᱪᱷᱩ ᱳᱭ ᱚᱱᱩᱥᱴᱷᱟᱱ ᱠᱚ ᱢᱟᱱᱮ ᱮᱱᱮᱡ ᱥᱮᱨᱮᱧ ᱥᱟᱯᱲᱟᱣ ᱦᱚᱸ ᱛᱟᱦᱮᱱ ᱜᱮᱭᱟ ᱚᱱᱠᱟ ᱵᱟᱭᱨᱮ ᱠᱷᱚᱱ ᱚᱱᱟ ᱠᱷᱟᱹᱛᱤᱨ ᱤᱭᱟᱹ ᱠᱚ ᱦᱚᱦᱚ ᱟᱠᱚᱣᱟ ᱮᱱᱮᱢ ᱥᱮᱨᱮᱧ ᱞᱟᱹᱜᱤᱫ ᱱᱚᱝᱠᱟ ᱠᱟᱛᱮ ᱜᱮ ᱟᱫᱚ ᱧᱤᱫᱟᱹ ᱵᱮᱲᱟ ᱦᱚᱸ ᱡᱟᱦᱟᱱᱟᱜ ᱤᱭᱟᱹ ᱠᱚᱫᱚ ᱱᱤᱛᱟᱨᱜ ᱫᱚ ᱱᱚᱝᱠᱟ ᱜᱮᱛᱚ ᱦᱩᱭᱩᱜ ᱠᱟᱱᱟ
ᱦᱳᱭ ᱦᱳᱭ
ᱟᱫᱚ ᱦᱳᱭ ᱧᱤᱫᱟᱹ ᱵᱮᱲᱟ ᱱᱚᱝᱠᱟ ᱡᱟᱦᱟᱸ ᱢᱟᱱᱮ ᱠᱟᱹᱴᱤᱡ ᱚᱱᱩᱥᱴᱷᱟᱱ ᱢᱟᱱᱮ ᱵᱷᱟᱜᱮ ᱧᱚᱜ ᱮᱱᱮᱡ ᱥᱮᱨᱮᱧ ᱠᱚ ᱥᱟᱯᱲᱟᱣ ᱫᱚᱦᱚᱭᱟ ᱠᱚ ᱱᱚᱝᱠᱟ ᱠᱟ ᱠᱟᱛᱮ ᱜᱮ ᱯᱟᱨᱚᱢᱚᱜ ᱛᱟᱞᱮᱭᱟ ᱟᱞᱮᱭᱟᱜ ᱦᱩᱞ ᱢᱟᱦᱟ ᱫᱚ
ᱟᱪᱪᱷᱟ ᱦᱮᱸ ᱜᱚᱝᱠᱮ ᱟᱞᱮ ᱥᱮᱱ ᱦᱚᱸ ᱦᱩᱭᱩᱜᱼᱟ ᱚᱱᱠᱟ ᱵᱷᱟᱜᱮ ᱧᱚᱜ ᱜᱮ ᱟᱫᱚ ᱱᱚᱣᱟ ᱟᱲᱮ ᱯᱟᱥᱮ ᱟᱹᱛᱩ ᱢᱚᱫᱽᱫᱷᱮ ᱨᱮᱫᱚ ᱟᱞᱮ ᱱᱚᱰᱮ ᱜᱮ ᱟᱨ ᱨᱟᱹᱥᱤ ᱟᱹᱛᱩ ᱛᱚ ᱥᱮᱬᱟ ᱧᱚᱜ ᱜᱮᱭᱟ ᱦᱚᱲ ᱠᱚᱦᱚᱸ ᱠᱚ ᱥᱟᱸᱜᱮ ᱜᱮᱭᱟ ᱟᱨ ᱱᱚᱰᱮ ᱫᱚ ᱠᱟᱹᱴᱤᱡ ᱞᱟᱹᱴᱩ ᱧᱚᱜ ᱛᱮ ᱦᱩᱭᱩᱜᱼᱟ ᱮᱱ ᱦᱤᱞᱳᱜ ᱫᱚ ᱱᱚᱣᱟ ᱵᱚᱞ ᱠᱷᱮᱞᱳᱰ ᱨᱮᱱᱟᱜ ᱦᱮᱯᱨᱟᱣ ᱠᱚᱦᱚᱸ ᱫᱚᱦᱚ ᱦᱩᱭᱩᱜᱼᱟ ᱛᱟᱯᱚᱨ ᱱᱚᱣᱟ ᱵᱮᱡᱷᱟ ᱛᱩᱧ ᱠᱚ ᱠᱚᱲᱟ ᱦᱚᱯᱚᱱ ᱟᱨ ᱛᱤᱨᱞᱟᱹ ᱦᱚᱯᱚᱱ ᱵᱟᱱᱟᱨ ᱠᱚ ᱞᱟᱹᱜᱤᱫ ᱜᱮ ᱥᱟᱯᱲᱟᱣ ᱦᱩᱭᱩᱜᱼᱟ
ᱦᱩᱸ ᱦᱩᱸ ᱠᱷᱩᱵ ᱟᱹᱰᱤ ᱟᱹᱰᱤ ᱟᱹᱰᱤ ᱱᱟᱯᱟᱭ ᱜᱮ ᱦᱩᱭᱩᱜ ᱛᱟᱯᱮ ᱛᱟᱦᱞᱮ ᱦᱩᱞ ᱢᱟᱦᱟ ᱠᱚ
ᱦᱳᱭ
ᱚᱱᱟᱜᱮ ᱟᱫᱚ ᱜᱚᱢᱠᱮ ᱟᱯᱮ ᱦᱮᱸ ᱜᱚᱢᱠᱮ ᱞᱟᱹᱭᱢᱮ
ᱦᱮᱸ ᱜᱚᱝᱠᱮ ᱠᱟᱹᱴᱤᱡ ᱟᱢᱟᱜ ᱠᱟᱛᱷᱟ ᱵᱟᱝ ᱟᱸᱡᱚᱢᱚᱜ ᱠᱟᱱᱟ ᱴᱷᱤᱠ ᱴᱷᱟᱠ ᱵᱷᱟᱜᱮ ᱴᱷᱤᱠ ᱜᱚᱝᱠᱮ ᱟᱨ ᱢᱤᱫ ᱫᱷᱟᱣ ᱞᱟᱹᱭ ᱢᱮ᱾
ᱦᱮᱸ ᱱᱤᱛᱚᱜ ᱟᱸᱡᱚᱢᱚᱜ ᱠᱟᱱᱟ?
ᱦᱳᱭ ᱱᱤᱛᱳᱜ ᱫᱚ ᱟᱸᱡᱚᱢᱚᱜ ᱠᱟᱱᱟ᱾
ᱟᱹᱻ ᱞᱟᱹᱭᱫᱟᱹᱧ ᱡᱮ ᱦᱩᱞ ᱢᱟᱦᱟ ᱨᱮᱢᱟ ᱟᱵᱚ ᱵᱚᱱ ᱵᱟᱲᱟᱭᱟ ᱡᱮ ᱥᱤᱫᱷᱩ ᱠᱟᱹᱱᱩ ᱜᱮ ᱦᱩᱸ ᱟᱭᱩᱨᱤᱭᱟᱹ ᱢᱮᱱᱛᱮ ᱡᱟᱹᱥᱛᱤ ᱠᱟᱭ ᱛᱮᱵᱚᱱ ᱵᱟᱰᱟᱭ ᱠᱤᱱᱟ᱾
ᱦᱮᱸ ᱜᱚᱝᱠᱮ᱾
ᱟᱨᱦᱚᱸ ᱡᱮ ᱟᱭᱩᱨᱤᱭᱟᱹ ᱠᱚᱠᱚ ᱛᱟᱦᱮᱸ ᱠᱟᱱᱟ, ᱛᱚ ᱩᱱᱠᱩ ᱦᱚᱸ ᱤᱱᱟᱹ ᱦᱤᱞᱳ ᱩᱱᱠᱩ ᱧᱩᱛᱩᱢ ᱛᱮᱦᱚᱸ ᱵᱚᱸᱜᱟ ᱵᱩᱨᱩᱭ ᱫᱚ ᱢᱟᱱᱮ ᱠᱚᱨᱟᱣ ᱩᱪᱤᱛ ᱥᱮ ᱵᱟᱝ, ᱪᱮᱫ ᱮᱢ ᱢᱚᱱᱮᱭᱟ ᱟᱢᱫᱚ?
ᱩᱸᱻ ᱠᱚᱨᱟᱣ ᱩᱪᱤᱛ ᱫᱚᱻ ᱚᱵᱚᱥᱥᱳᱭ ᱜᱮ ᱞᱟᱹᱠᱛᱤ ᱜᱮᱭᱟ ᱤᱧ ᱡᱚᱛᱚᱴᱟᱧ ᱢᱚᱱᱮᱭᱟ, ᱠᱟᱨᱚᱱ ᱡᱷᱚᱛᱚ ᱦᱚᱲ ᱜᱮᱛᱚ ᱱᱚᱣᱟ ᱨᱮᱫᱚ ᱚᱱᱮ ᱠᱚᱢ ᱠᱷᱚᱱ ᱢᱟᱨᱟᱝ ᱠᱷᱚᱱ ᱢᱟᱨᱟᱝ ᱮᱱᱮᱢ ᱫᱚᱠᱚ ᱫᱚᱦᱚ ᱟᱠᱟᱫ ᱜᱮᱭᱟ᱾ ᱟᱫᱚ ᱜᱚᱢᱠᱮ ᱟᱢ ᱞᱮᱠᱟᱢ ᱢᱚᱱᱮ?
ᱦᱳᱭ ᱡᱷᱚᱛᱚ ᱦᱚᱲᱟᱜ ᱜᱮ, ᱥᱤᱫᱷᱩ ᱠᱟᱱᱩ ᱟᱹᱠᱤᱱ ᱵᱚᱭᱦᱟ, ᱪᱟᱸᱫ ᱵᱷᱟᱭᱨᱚᱵ ᱛᱟᱯᱚᱨ ᱯᱷᱩᱞᱚ ᱡᱷᱟᱱᱚ
ᱴᱚᱨᱮ ᱴᱚᱨᱮ ᱜᱚᱝᱠᱮ ᱡᱟᱦᱟᱸ ᱡᱟᱦᱟᱸᱭ ᱠᱚ ᱢᱮᱱᱟᱜ ᱠᱚᱣᱟ ᱵᱟᱜᱟᱱ ᱠᱟᱨᱚᱱ ᱠᱟᱨᱚᱱ ᱢᱟᱱᱮ ᱢᱮᱱᱠᱷᱟᱱ ᱩᱱᱩᱠᱩ ᱡᱩᱫᱤ ᱵᱟᱝᱠᱚ ᱛᱟᱦᱮᱸ ᱠᱚᱜᱼᱟ ᱛᱟᱦᱞᱮ ᱱᱚᱣᱟ ᱠᱚᱫᱚ ᱥᱤᱫᱷᱩ ᱠᱟᱹᱱᱩ ᱮᱠᱞᱟ ᱛᱮᱫᱚ ᱤᱧ ᱡᱚᱛᱚᱴᱟᱧ ᱢᱚᱱᱮᱭᱟ ᱡᱮ ᱮᱠᱞᱟ ᱛᱮᱫᱚ ᱵᱟᱹᱠᱤᱱ ᱫᱟᱲᱮ ᱠᱟᱫ ᱠᱮᱭᱟ᱾ ᱩᱱᱩᱠᱤᱱ ᱜᱚᱲᱚ ᱥᱚᱯᱚᱦᱚᱫ ᱠᱤᱱ ᱧᱟᱢ ᱠᱟ ᱛᱮᱜᱛᱚ ᱱᱩᱠᱤᱱ ᱫᱚ ᱱᱩᱱᱟᱹᱜ ᱞᱟᱦᱟᱠᱤᱱ ᱱᱚᱝᱠᱟ ᱵᱤᱨ ᱠᱤᱱ ᱠᱟᱹᱢᱤ ᱫᱟᱲᱮ ᱠᱟᱣᱫᱟ, ᱵᱟᱠᱷᱟᱱ ᱮᱠᱞᱟ ᱛᱮᱫᱚ ᱱᱩᱱᱟᱹᱜ ᱠᱤᱪᱷᱩ ᱠᱟᱹᱢᱤ ᱠᱚᱫᱚ ᱮᱠᱞᱟ ᱛᱮᱫᱚ ᱫᱚ ᱩᱱᱟᱹᱜ ᱤᱧ ᱡᱚᱛᱚᱴᱟᱧ ᱢᱚᱱᱮ ᱵᱟᱝ ᱵᱟᱝ ᱥᱚᱦᱞᱮ ᱜᱮᱭᱟ᱾ ᱡᱷᱚᱛᱚ ᱦᱚᱲᱟᱜ ᱜᱚᱲᱚ ᱥᱚᱯᱚᱦᱚᱫ ᱛᱟᱦᱮᱱᱟ ᱛᱚᱵᱮᱜᱮᱛᱚ ᱚᱱᱟ ᱠᱟᱹᱢᱤ ᱫᱚ ᱱᱟᱯᱟᱭ ᱠᱷᱚᱱ ᱱᱟᱯᱟᱭ ᱜᱮ ᱦᱳᱭᱳᱜᱼᱟ᱾
ᱦᱳᱭ ᱦᱳᱭ ᱮᱠᱫᱚᱢ, ᱡᱩᱢᱤᱫ ᱫᱟᱲᱮᱜ ᱜᱮ ᱢᱟᱨᱟᱝ ᱫᱟᱲᱮ᱾ ᱩᱱᱠᱤᱱ ᱦᱚᱸ ᱮᱠᱞᱟ ᱛᱮᱫᱚ ᱵᱟᱹᱠᱤᱱ ᱠᱚᱨᱟᱣ ᱫᱟᱲᱮᱭᱟᱜ ᱠᱮᱭᱟ᱾ ᱟᱹᱠᱤᱱ ᱦᱚᱸ ᱜᱚᱲᱚ ᱥᱚᱯᱚᱦᱚᱫ ᱠᱤᱱ ᱧᱟᱢ ᱫᱟᱹᱲᱮᱜᱼᱟ ᱚᱱᱟ ᱠᱷᱟᱛᱤᱨ ᱠᱤᱱ ᱠᱚᱨᱟᱣ ᱫᱟᱲᱮᱭᱟᱜᱼᱟ, ᱚᱱᱟ ᱠᱷᱟᱹᱛᱤᱨ ᱟᱵᱚ ᱤᱱᱟᱹ ᱦᱩᱞ ᱟᱼ ᱦᱩᱞ ᱡᱟᱦᱟᱸ ᱦᱩᱸ ᱟᱴᱷᱨᱚᱥᱚ ᱯᱚᱧᱪᱟᱱᱱᱚ ᱥᱟᱞ ᱨᱮ ᱦᱩᱭᱞᱱᱟ, ᱛᱚ ᱩᱱ ᱚᱠᱛᱚ ᱡᱟᱦᱟᱸᱭ ᱠᱚᱜᱮ ᱡᱟᱦᱟᱸᱭ ᱥᱟᱱᱛᱟᱲ ᱦᱚᱯᱚᱱ ᱠᱚᱜᱮ ᱩᱱᱠᱩ ᱤᱝᱨᱮᱡᱽ ᱢᱟᱱᱮ ᱩᱱ ᱠᱩ ᱦᱚᱲ ᱵᱤᱨᱩᱫᱽ ᱨᱮᱠᱚ ᱞᱟᱹᱲᱦᱟᱹᱭ ᱞᱮᱜᱼᱟ᱾ ᱛᱚ ᱩᱱᱠᱩ ᱥᱟᱱᱟᱢ ᱠᱚᱜᱮ ᱟᱠᱚᱣᱟᱜ ᱡᱤᱣᱤ ᱠᱚ ᱟᱞᱟᱭ ᱠᱟᱜᱼᱟ ᱟᱵᱚ ᱠᱚ ᱞᱟᱹᱜᱤᱫ ᱛᱚ ᱩᱱᱠᱩ ᱫᱚ ᱡᱷᱚᱛᱚ ᱦᱚᱲ ᱠᱚᱜᱮ ᱮᱱᱦᱤᱞᱳᱜ ᱫᱚ ᱡᱷᱚᱛᱚ ᱦᱚᱲ ᱧᱩᱛᱩᱢ ᱛᱮᱜᱮ ᱵᱚᱸᱜᱟ ᱵᱩᱨᱩ ᱫᱚ ᱫᱚᱨᱠᱟᱨ ᱾
ᱦᱳᱭ ᱚᱱᱟ ᱫᱚ ᱚᱵᱚᱥᱥᱳᱭ ᱠᱟᱛᱷᱟ ᱠᱟᱱ ᱜᱮᱭᱟ ᱱᱚᱣᱟ᱾ ᱵᱚᱸᱜᱟ ᱵᱳᱨ ᱫᱚ ᱚᱵᱚᱥᱥᱳᱭ ᱫᱚᱨᱠᱟᱨ ᱱᱩᱝᱠᱩ ᱞᱤᱭᱟᱹ ᱠᱟᱨᱚᱱ ᱱᱩᱝᱠᱩᱣᱟᱜ ᱦᱚᱸ ᱱᱚᱣᱟ ᱞᱟᱹᱲᱦᱟᱹᱭ ᱨᱮ ᱮᱱᱮᱢ ᱫᱚ ᱟᱹᱰᱤ ᱜᱟᱱ ᱜᱮ ᱢᱮᱱᱟᱜ ᱛᱟᱠᱚ ᱱᱩᱝᱠᱩ ᱦᱚᱸ ᱟᱠᱚᱣᱟᱜ ᱞᱚᱞᱚ ᱢᱟᱭᱟᱝ ᱠᱚ ᱱᱚᱣᱟ ᱞᱤᱜᱤ ᱠᱟᱱ ᱞᱤᱸᱜᱤ ᱦᱚᱪᱚ ᱟᱠᱟᱫᱟ ᱠᱚ ᱱᱚᱣᱟ ᱫᱷᱟᱹᱨ ᱛᱤ ᱨᱮᱱᱟᱜ ᱫᱷᱩᱲᱤ ᱫᱷᱟᱹᱨᱛᱤ ᱨᱮ, ᱟᱫᱚ ᱱᱩᱝᱠᱩᱣᱟᱜ ᱦᱚᱸ ᱩᱱᱟᱹᱜ ᱜᱮ ᱮᱱᱮᱢ ᱢᱮᱱᱟᱜ ᱛᱟᱠᱚᱣᱟ ᱱᱚᱣᱟ ᱱᱚᱣᱟ ᱦᱩᱞ ᱢᱟᱦᱟᱭ ᱨᱮ ᱩᱱᱠᱩ ᱱᱚᱣᱟ ᱠᱷᱟᱹᱛᱤᱨ
ᱦᱳᱭ
ᱦᱳᱭ ᱜᱚᱝᱠᱮ ᱛᱟᱦᱚᱞᱮ ᱢᱟᱱᱮ ᱱᱚᱣᱟ ᱦᱩᱞ ᱢᱟᱦᱟ ᱡᱮ ᱢᱟᱱᱟᱜ ᱠᱚᱱᱟ ᱛᱚ ᱟᱹᱰᱤ ᱵᱷᱮᱜᱟᱨ ᱵᱤᱱ ᱧᱮᱞᱮᱼᱟ ᱦᱮᱸ ᱦᱩᱞ ᱦᱩᱞ ᱢᱟᱦᱟ ᱨᱮᱱᱟᱜ ᱢᱚᱦᱚᱛ ᱦᱚᱲ ᱵᱟᱠᱚ ᱵᱩᱡᱷᱟᱹᱣ ᱮᱫᱼᱟ ᱢᱟᱱᱮ ᱩᱱᱠᱩ ᱫᱚ ᱚᱱᱟ ᱦᱤᱞᱚᱜ ᱫᱚ ᱨᱟᱹᱥᱠᱟᱹ ᱨᱮᱱᱟᱜ ᱫᱤᱱ ᱠᱚ ᱢᱚᱱᱮᱭᱮᱫᱼᱟ ᱛᱟᱨᱯᱚᱨ ᱱᱚᱣᱟ ᱰᱤᱡᱮ ᱞᱟᱜᱽᱲᱮ ᱱᱚᱣᱟ ᱵᱚᱠᱥ ᱠᱚ ᱚᱱᱟ ᱠᱚ ᱠᱚ ᱪᱟᱹᱞᱩᱭᱮᱼᱟ ᱚᱱᱟ ᱠᱚᱫᱚ ᱟᱢᱫᱚ ᱪᱮᱫ ᱮᱢ ᱢᱚᱱᱮᱭᱟ
ᱤᱧ ᱫᱚᱧ ᱢᱚᱱᱮᱭᱟ ᱡᱮ ᱱᱚᱣᱟ ᱠᱚᱫᱚ ᱮᱠᱫᱚᱢ ᱟᱵᱚᱣᱟᱜ ᱵᱷᱟᱜᱮ ᱫᱤᱠ ᱵᱷᱟᱜᱮ ᱫᱤᱠ ᱫᱚ ᱵᱟᱝ ᱠᱟᱱᱟ ᱵᱷᱟᱜᱮ ᱫᱤᱠ ᱥᱮᱫ ᱫᱚ ᱵᱟᱝ ᱪᱟᱞᱟᱜ ᱠᱟᱱᱟ ᱱᱚᱝᱠᱟ ᱱᱚᱝᱠᱟ ᱱᱚᱣᱟ ᱫᱚ ᱟᱢ ᱢᱮᱱᱠᱷᱟᱱ ᱥᱟᱱᱛᱟᱲ ᱠᱟᱱᱟᱢ ᱥᱟᱱᱛᱟᱲ ᱞᱮᱠᱟ ᱡᱩᱫᱤ ᱟᱢ ᱴᱟᱢᱟᱠ ᱛᱩᱢᱫᱟᱜ ᱛᱮ ᱱᱤᱡᱟᱜ ᱢᱟᱱᱮ ᱱᱚᱣᱟ ᱠᱚ ᱵᱟᱝᱮᱢ ᱥᱟᱯᱲᱟᱣ ᱤᱫᱤᱭ ᱛᱟᱢᱟ ᱱᱮᱛᱟᱨ ᱜᱚᱝᱠᱮ ᱮᱠᱮᱱ ᱟᱯᱮᱥᱮᱫ ᱵᱟᱝᱤᱧ ᱞᱟᱹᱭᱟ ᱟᱞᱮ ᱥᱮᱫ ᱦᱚᱸ ᱱᱚᱝᱠᱟ ᱜᱮ ᱮᱦᱚᱵ ᱟᱠᱟᱱᱟ ᱱᱮᱛᱟᱨ ᱫᱚ ᱚᱱᱮ ᱢᱤᱫ ᱜᱷᱟᱹᱲᱤ ᱠᱟᱹᱴᱤᱡ ᱵᱟᱨ ᱯᱮ ᱫᱷᱟᱣ ᱚᱱᱟ ᱵᱟᱦᱨᱮ ᱠᱷᱚᱡ ᱦᱚᱦᱚᱣᱟ ᱠᱚᱣᱟ ᱮᱱᱮᱡ ᱥᱮᱨᱮᱧ ᱞᱟᱹᱜᱤᱫ ᱩᱱᱠᱩᱜᱮ ᱠᱟᱹᱴᱤᱡ ᱮᱱᱮᱡ ᱦᱚᱪᱚ ᱠᱚᱣᱟ ᱥᱮᱨᱮᱧ ᱦᱚᱪᱚ ᱠᱮᱫ ᱠᱚᱣᱟ ᱠᱚ ᱴᱟᱢᱟᱠ ᱛᱩᱢᱫᱟ ᱵᱟᱠᱷᱟᱱ ᱯᱩᱨᱟᱹ ᱟᱫᱚ ᱵᱟᱠᱤ- ᱵᱟᱹᱠᱤ ᱡᱟᱦᱟᱸ ᱦᱮᱯᱨᱟᱣ ᱛᱟᱦᱮᱱᱟ ᱚᱱᱟ ᱠᱚᱫᱚ ᱯᱩᱨᱟᱹ ᱢᱟᱹᱭᱤᱠ ᱵᱚᱠᱥ ᱥᱟᱶᱩᱰ ᱛᱮᱜᱮ ᱰᱤᱡᱮ ᱛᱮᱜᱮ ᱯᱟᱨᱚᱢ ᱜᱚᱜ ᱠᱟᱜᱼᱟ ᱠᱚ ᱜᱚᱝᱠᱮ ᱱᱚᱣᱟ ᱫᱚ ᱪᱮᱫᱟᱜ ᱱᱚᱝᱠᱟ ᱫᱚ ᱪᱮᱫᱟᱜ
ᱦᱮᱸ ᱞᱟᱹᱭ ᱤᱧ
ᱚᱱᱟ ᱜᱮ ᱦᱩᱭᱩᱜ ᱠᱟᱱᱟ ᱠᱟᱛᱷᱟ ᱫᱚ
ᱦᱳᱭ ᱚᱱᱟᱜᱮ ᱟᱫᱚ ᱱᱚᱣᱟ ᱠᱚᱢᱟ ᱜᱚᱴᱟ ᱯᱟᱲᱟ ᱜᱮ ᱦᱩᱭᱩᱜ ᱠᱟᱱᱟ ᱱᱚᱣᱟ ᱠᱚᱫᱚ ᱫᱟᱨᱟᱢ ᱞᱮᱠᱷᱟᱱ ᱵᱚᱱ ᱱᱟᱯᱟᱭ ᱠᱚᱜᱼᱟ
ᱦᱳᱭ ᱟᱫᱚ ᱜᱚᱝᱠᱮ ᱱᱚᱣᱟ ᱠᱚ ᱩᱭᱦᱟᱹᱨ ᱵᱷᱟᱵᱽᱱᱟ ᱫᱚ ᱱᱚᱝᱠᱟ ᱫᱚᱦᱚ ᱡᱚᱛᱦᱚᱲ ᱞᱟᱹᱠᱛᱤ ᱠᱟᱱᱟ ᱟᱨ ᱱᱚᱝᱠᱟ ᱩᱭᱦᱟᱹᱨ ᱵᱷᱟᱵᱽᱱᱟ ᱛᱟᱦᱮᱱ ᱠᱷᱟᱡ ᱜᱮ ᱱᱚᱣᱟ ᱠᱚ ᱠᱟᱹᱴᱤᱡ ᱵᱚᱫᱚᱞ ᱫᱟᱲᱮᱭᱟᱜᱼᱟ ᱤᱧ ᱡᱚᱛᱚᱴᱟᱱ ᱢᱚᱱᱮ ᱟᱫᱚ ᱱᱚᱝᱠᱟ ᱩᱭᱦᱟᱹᱨ ᱵᱷᱟᱵᱽᱱᱟ ᱫᱚ ᱧᱮᱞ ᱢᱮ ᱜᱚᱢᱠᱮ ᱟᱞᱟᱝ ᱜᱮᱞᱟᱝ ᱩᱭᱦᱟᱹᱨ ᱵᱷᱟᱵᱽᱱᱟ ᱭᱮᱫᱟ ᱠᱤᱱᱛᱩ ᱱᱚᱝᱠᱟ ᱱᱚᱝᱠᱟ ᱟᱨᱦᱚᱸ ᱢᱮᱱᱟᱜ ᱠᱚᱣᱟ ᱩᱱᱠᱩᱣᱟᱜ ᱩᱭᱦᱟᱹᱨ ᱵᱷᱟᱵᱽᱱᱟ ᱦᱚᱸ ᱩᱭᱦᱟᱹᱨ ᱟᱵᱚᱣᱟᱜ ᱟᱞᱟᱝᱟᱜ ᱩᱭᱦᱟᱹᱨ ᱵᱷᱟᱵᱽᱱᱟ ᱞᱮᱠᱟ ᱢᱮᱥᱟ ᱞᱟᱜᱟᱜᱼᱟ ᱱᱚᱝᱠᱟ ᱩᱭᱦᱟᱹᱨ ᱵᱷᱟᱵᱽᱱᱟ ᱫᱚᱦᱚᱭ ᱞᱟᱹᱜᱤᱫ ᱛᱮ ᱞᱟᱜᱟᱜ ᱛᱟᱹᱠᱤᱱᱟ ᱢᱮᱱᱠᱷᱟᱱ ᱮᱱᱠᱷᱟᱱ ᱜᱮ ᱛᱟᱦᱚᱞᱮ ᱱᱚᱣᱟ ᱠᱚ ᱠᱟᱹᱢᱤ ᱦᱳᱭ ᱱᱚᱣᱟ ᱱᱚᱣᱟ ᱠᱟᱹᱢᱤ ᱠᱚᱫᱚ ᱪᱷᱩᱵᱟᱹᱨ ᱜᱟᱱᱚᱜᱼᱟ᱾
ᱦᱳᱭ ᱟᱫᱚ ᱚᱱᱟ ᱩᱭᱦᱟᱹᱨ ᱵᱷᱟᱵᱽᱱᱟ ᱠᱚ ᱦᱚᱲ ᱠᱚ ᱛᱟᱞᱟ ᱨᱮ ᱛᱟᱦᱚᱞᱮ ᱞᱟᱹᱭ ᱯᱟᱥᱱᱟᱣ ᱦᱩᱭ ᱟᱠᱚᱣᱟ ᱛᱚᱵᱮᱭᱱᱟ ᱩᱱᱠᱩ ᱦᱚᱸᱠᱚ ᱵᱩᱡᱷᱟᱹᱣᱟ᱾ ᱥᱚᱪᱮᱛᱚᱱ ᱟᱸ ᱥᱚᱪᱮᱛᱚᱱ ᱠᱚᱨᱟᱣ ᱦᱩᱭᱩᱜᱼᱟ ᱦᱚᱲ ᱠᱚ᱾ ᱡᱟᱛᱮ ᱩᱱᱠᱩ ᱠᱚ ᱪᱮᱸᱜᱷᱟᱜ ᱢᱟ ᱡᱮ ᱱᱚᱣᱟ ᱠᱚᱫᱚ ᱵᱟᱹᱲᱤᱡ ᱠᱟᱱᱟ᱾ ᱦᱩᱞ ᱢᱟᱦᱟ ᱫᱚ ᱫᱤᱱ ᱦᱤᱞᱳᱜ ᱞᱮᱠᱟ ᱚᱱᱟ ᱢᱟᱦᱟ ᱞᱮᱠᱟ ᱜᱮᱵᱚᱱ ᱢᱟᱱᱟᱣᱟ ᱚᱱᱟ ᱫᱚ ᱢᱟᱱᱮ ᱨᱟᱹᱥᱠᱟᱹ ᱨᱮᱱᱟᱜ ᱢᱟᱦᱟ ᱞᱮᱠᱟ ᱫᱚ ᱵᱟᱝ᱾
ᱦᱩᱸ ᱚᱱᱟᱜᱮ ᱜᱚᱝᱠᱮ ᱱᱚᱣᱟ ᱫᱚ ᱱᱚᱣᱟ ᱫᱚ ᱱᱚᱣᱟ ᱫᱚ ᱢᱤᱫᱴᱟᱝ ᱨᱟᱹᱥᱠᱟ. ᱨᱟᱹᱥᱠᱟᱹ ᱨᱮᱱᱟᱜ ᱫᱤᱱ ᱫᱚ ᱵᱟᱝ ᱠᱟᱱ ᱜᱮᱭᱟ ᱱᱚᱣᱟ ᱫᱚ ᱟᱵᱚᱨᱮᱱ ᱵᱤᱨ ᱠᱚᱠᱚ ᱟᱠᱚᱣᱟᱜ ᱱᱚᱣᱟ ᱟᱠᱚᱣᱟᱜ ᱱᱚᱝᱠᱟ ᱢᱟᱭᱟᱝ ᱠᱚᱠᱚ ᱮᱢ ᱦᱚᱴᱚ ᱠᱟᱫᱟ ᱟᱵᱚ ᱠᱷᱟᱛᱤᱨ ᱟᱵᱚ ᱠᱷᱟᱹᱛᱤᱨ ᱡᱮ ᱱᱚᱜᱚᱭ ᱵᱚᱞᱮ ᱟᱵᱚᱣᱟᱜ ᱱᱚᱝᱠᱟ ᱥᱟᱹᱫᱷᱤᱱ ᱠᱷᱟᱹᱛᱤᱨ ᱟᱠᱚ ᱟᱠᱚᱣᱟᱜ ᱡᱤᱭᱚᱱ ᱠᱚᱠᱚ ᱱᱚᱝᱠᱟ ᱠᱚ ᱱᱚᱰᱮ ᱠᱚ ᱢᱟᱱᱮ ᱛᱚᱯᱟ ᱦᱚᱴᱚ ᱠᱟᱫᱟ ᱠᱚ ᱱᱚᱣᱟ ᱠᱚᱫᱚ ᱟᱰ ᱱᱚᱣᱟ ᱠᱚᱫᱚ ᱢᱤᱫᱴᱟᱝ ᱫᱩᱠ ᱨᱮᱱᱟᱜ ᱡᱤᱱᱤᱥ ᱠᱟᱱᱟ ᱟᱨ ᱢᱤᱫᱴᱮᱱ ᱰᱤᱨ ᱨᱮᱱᱟᱜ ᱦᱚᱸ ᱡᱤᱱᱤᱥ ᱠᱟᱱᱟ᱾ ᱟᱫᱚ ᱚᱭ ᱱᱚᱣᱟ ᱠᱚ᱾ ᱢᱟᱹᱱᱢᱤ ᱠᱚ ᱵᱩᱡᱷᱟᱹᱣ ᱦᱚᱪᱚᱭᱮᱫ ᱠᱚᱣᱟ ᱡᱮ ᱱᱚᱣᱟ ᱫᱚ ᱢᱤᱫᱴᱟᱝ ᱨᱟᱹᱥᱠᱟᱹ ᱨᱮᱱᱟᱜ ᱫᱤᱱ ᱫᱚ ᱵᱟᱝ ᱠᱟᱱ ᱫᱚ ᱱᱚᱣᱟ ᱫᱚ ᱢᱤᱫᱴᱟᱝ ᱟᱵᱚᱣᱟᱜ ᱵᱩᱡᱷᱟᱹᱣ ᱟᱵᱚᱣᱟᱜ ᱞᱟᱦᱟᱱᱛᱤ ᱚᱠᱟ ᱞᱮᱠᱟ ᱦᱩᱭᱩᱜᱼᱟ᱾ ᱟᱵᱚ ᱪᱤᱠᱟᱹᱛᱮ ᱢᱟᱱᱮ ᱱᱚᱝᱠᱟ ᱮᱴᱟᱜ ᱮᱴᱟᱜ ᱡᱟᱹᱛ ᱠᱷᱚᱡ ᱵᱚᱱ ᱟᱨ ᱵᱚᱱ ᱞᱟᱦᱟ ᱤᱫᱤ ᱫᱟᱲᱮᱭᱟᱜᱼᱟ ᱱᱚᱣᱟ ᱠᱚ ᱩᱭᱦᱟᱹᱨ ᱵᱷᱟᱵᱽᱱᱟ ᱫᱚᱦᱚ ᱠᱟᱛᱮᱫ ᱜᱮ ᱱᱚᱣᱟ ᱠᱚᱫᱚ ᱢᱟᱹᱱᱢᱤ ᱢᱟᱹᱱᱢᱤ ᱪᱮᱛᱟᱱ ᱨᱮ ᱥᱟᱵ ᱫᱚᱦᱚᱭ ᱦᱩᱭᱩᱜᱼᱟ ᱠᱟᱛᱷᱟ ᱫᱚᱦᱚᱭ ᱦᱩᱭᱩᱜᱼᱟ ᱱᱚᱣᱟ ᱠᱚ ᱦᱩᱭᱩᱜ ᱠᱟᱱᱟ ᱠᱟᱛᱷᱟ
ᱦᱳᱭ ᱚᱱᱟ ᱠᱚᱜᱮ ᱛᱟᱦᱚᱞᱮ ᱦᱩᱞ ᱢᱟᱦᱟ ᱤᱫᱤ ᱠᱟᱛᱮᱫ ᱱᱚᱝᱠᱟ ᱜᱟᱭᱟᱱ ᱠᱚ ᱢᱤᱫᱴᱟᱱ ᱥᱟᱯᱲᱟᱣ ᱞᱮᱱᱠᱷᱟᱱ ᱚᱱᱟ ᱢᱤᱫ ᱫᱤᱱ ᱦᱤᱞᱳᱜ ᱢᱤᱫᱴᱟᱝ ᱧᱮᱞ ᱫᱟᱨᱟᱭ ᱛᱮᱠᱷᱟᱱ ᱫᱚ ᱦᱚᱲ ᱫᱚ ᱞᱚᱜᱚᱱ ᱧᱚᱜ ᱠᱚ ᱵᱩᱡᱷᱟᱹᱣᱟ᱾
ᱦᱩᱸ ᱵᱩᱡᱷᱟᱹᱣ ᱜᱮ᱾ ᱟᱨ ᱚᱱᱟ ᱨᱮᱱᱟᱜ ᱨᱟᱥᱟ ᱛᱮᱫ ᱠᱚ ᱧᱟᱢ ᱫᱟᱲᱮᱭᱟᱜ ᱠᱮᱭᱟ ᱪᱮᱯᱮᱫ ᱫᱟᱲᱮᱭᱟᱜ ᱠᱮᱭᱟ ᱠᱚ ᱡᱮ ᱚᱠᱟ ᱞᱮᱠᱟ ᱱᱚᱣᱟ ᱛᱟᱦᱮᱸ ᱠᱟᱱᱟ᱾ ᱛᱟᱦᱚᱞᱮ ᱠᱚ ᱵᱩᱡᱷᱟᱹᱣ ᱧᱟᱢ ᱠᱮᱭᱟ ᱡᱮ ᱵᱟᱝ ᱱᱚᱣᱟ ᱫᱚ ᱪᱮᱫ ᱡᱤᱱᱤᱥ ᱠᱟᱱᱟ᱾
ᱦᱮᱸ ᱛᱟᱦᱞᱮ ᱚᱱᱟᱜᱮ ᱱᱤᱭᱟᱹ ᱫᱷᱟᱣ ᱠᱷᱚᱱᱟᱜ ᱵᱚᱱ ᱨᱤᱠᱟᱹᱭᱟ᱾ ᱜᱟᱭᱟᱱ ᱠᱚ ᱥᱟᱯᱲᱟᱣ ᱨᱮᱱᱟᱜ
ᱦᱳᱭ ᱜᱚᱢᱠᱮ ᱮᱠᱫᱚᱢ ᱮᱠᱫᱚᱢ᱾ ᱦᱩ ᱴᱷᱤᱠ ᱜᱮᱭᱟ ᱜᱚᱝᱠᱮ ᱱᱩᱱ ᱢᱟᱨᱟᱝ ᱫᱟᱢᱟᱱ ᱫᱟᱢᱟᱱ ᱠᱟᱛᱷᱟᱢ‌ ᱞᱟᱹᱭ ᱟᱹᱫᱤ ᱫᱤᱧᱟ ᱟᱹᱰᱤ ᱢᱚᱸᱡᱽᱤᱧ ᱵᱩᱡᱷᱣ ᱠᱮᱜ-ᱟ ᱟᱹᱰᱤ ᱱᱟᱯᱟᱭᱤᱧ ᱵᱩᱡᱷᱟᱹᱣ ᱠᱮᱫ-ᱟ‌ ᱱᱚᱣᱟ ᱩᱭᱦᱟᱹᱨ ᱵᱷᱟᱵᱽᱱᱟ ᱡᱩᱫᱤᱢ ᱫᱚᱦᱚᱭᱟ ᱟᱨ ᱮᱴᱟᱜ ᱦᱚᱲ ᱛᱟᱞᱟ ᱨᱮ ᱦᱚᱸ ᱫᱚᱦᱚ ᱫᱚᱦᱚ ᱨᱮᱱᱟᱜ ᱨᱤᱠᱟᱹᱭ ᱢᱮ᱾
ᱦᱳᱭ ᱜᱚᱝᱠᱮ ᱴᱷᱤᱠ ᱜᱮᱭᱟ
ᱴᱷᱤᱠᱜᱮᱭᱟ ᱜᱚᱝᱠᱮ ᱢᱟ ᱛᱟᱦᱚᱞᱮ ᱡᱚᱦᱟᱨ ᱜᱮ ᱱᱤᱛᱚᱜ ᱫᱚ᱾
ᱦᱮᱸ ᱡᱚᱦᱟᱨ ᱜᱮ᱾